ᱦᱟᱸ ᱡᱚᱦᱟᱨ ᱜᱮ᱾
ᱦᱮᱸ ᱡᱚᱦᱟᱨ ᱜᱮ᱾
ᱦᱩᱸ᱾
ᱟᱞ-ᱟᱞᱤᱧᱟᱜ ᱨᱚᱲ ᱟᱸᱡᱚᱢᱚᱜ ᱠᱟᱱᱟ?
ᱦᱮᱸ ᱯᱩᱥᱴᱟᱹ ᱥᱟᱦᱤᱡ ᱟᱸᱡᱚᱢᱚᱜ ᱠᱟᱱᱟ ᱟᱹᱰᱤ ᱱᱟᱯᱟᱭ᱾
ᱟᱪᱪᱷᱟ ᱟᱵᱤᱱᱟᱜ ᱨᱚᱲ ᱦᱚᱸ ᱟᱸᱡᱚᱢᱚᱜ ᱠᱟᱱᱟ᱾
ᱦᱩᱸ ᱦᱩᱸ,
ᱦᱮᱸ ᱛᱟᱦᱚᱞᱮᱧ ᱞᱟᱹᱭᱮᱜᱼᱟ ᱡᱮ ᱱᱤᱛᱚᱜ ᱫᱚ ᱪᱮᱫ ᱞᱮᱠᱟ ᱢᱮᱱᱟᱜ ᱵᱟᱲᱟ ᱵᱤᱱᱟ?
ᱦᱩᱸ, ᱱᱟᱯᱟᱭ ᱜᱮ ᱟᱨ ᱠᱟᱹᱢᱤ ᱵᱟᱲᱟᱭ ᱟᱞᱮ ᱱᱤᱭᱟᱹ ᱵᱟᱨᱥᱤᱧ ᱫᱚ᱾ ᱦᱤᱨᱳᱣ ᱟᱠᱟᱱᱟ ᱦᱩᱲᱩ ᱨᱚᱦᱚᱭ ᱾
ᱦᱤᱛᱳᱜ ᱫᱚ ᱠᱟᱹᱢᱤ ᱥᱤᱡᱤᱱ ᱛᱚ ᱱᱤᱛᱳᱜ ᱫᱚ ᱡᱚᱛᱚ ᱦᱚᱲ ᱜᱮ ᱵᱟᱹᱫᱽ ᱠᱟᱹᱢᱤ ᱨᱮ ᱜᱮ ᱦᱚᱨᱚᱵᱚᱨᱚ ᱦᱮᱱᱟᱜ ᱟᱠᱟᱫ ᱠᱚᱣᱟ ᱾ ᱡᱮ, ᱪᱮᱫ ᱞᱮᱠᱟ ᱛᱮ ᱞᱚᱜᱚᱱ ᱠᱚ ᱪᱟᱵᱟᱭᱟ ᱾
ᱦᱩᱸ ᱦᱩᱸ, ᱢᱟᱲᱟᱝ ᱢᱟ ᱚᱝᱠᱟ ᱫᱟᱜ ᱦᱚᱸ ᱵᱟᱭ ᱧᱩᱨ ᱜᱚᱫᱮᱫ ᱛᱟᱦᱮᱫ ᱚᱱᱟ ᱛᱮ ᱰᱤᱨᱤ ᱟᱠᱟᱱᱟ ᱾ ᱟᱨ ᱱᱤᱛᱳᱜ ᱠᱤᱪᱷᱩ ᱫᱤᱱ ᱠᱷᱚᱱᱟᱜ ᱫᱟᱜ ᱮ ᱧᱩᱨ ᱠᱤᱜ ᱠᱷᱟᱱ ᱫᱚ ᱢᱟᱱᱮ ᱦᱚᱲ ᱦᱚᱨᱚᱵᱚᱨᱚ ᱠᱚ ᱥᱤ ᱠᱟᱛᱮᱫ ᱠᱚ ᱥᱤᱭᱳᱜ ᱠᱟᱱᱟ ᱟᱨ ᱠᱚ ᱨᱚᱦᱚᱭᱮᱫᱼᱟ ᱾
ᱟᱪᱪᱷᱟ ᱟᱯᱮ ᱫᱚ ᱱᱟᱦᱟᱜ ᱢᱤᱫ ᱡᱚᱠᱷᱟ ᱯᱮ ᱨᱚᱦᱚᱭᱟ ᱥᱮ ᱵᱟᱨ ᱡᱚᱠᱷᱟ ᱛᱟᱦᱚᱞᱮ?
ᱟᱞᱮ ᱫᱚ ᱢᱤᱫ ᱡᱚᱠᱷᱟ ᱜᱮ ᱞᱮ ᱨᱚᱦᱚᱭᱟ ᱫᱟᱜ ᱨᱮᱱᱟᱜ ᱚᱝᱠᱟ ᱥᱩᱵᱤᱫᱷᱟ ᱵᱟᱹᱱᱩᱜᱼᱟ ᱛᱚ ᱡᱤᱞᱠᱟ ᱦᱩᱭᱱᱟ ᱠᱩᱧ ᱦᱚᱸ ᱚᱱᱠᱟ ᱵᱟᱹᱪᱩᱜ ᱟᱱᱟᱝ ᱱᱟᱞᱟ ᱠᱚ ᱦᱚᱸ ᱵᱟᱹᱪᱩᱜ ᱟᱱᱟ ᱠᱮᱱᱮᱞ ᱠᱚ ᱦᱚᱸ ᱵᱟᱹᱱᱩᱜ ᱟᱱᱟ᱾ ᱦᱩᱸ, ᱟᱨ ᱢᱟᱱᱮ ᱜᱟᱰᱟ ᱠᱚ ᱚᱱᱟ ᱡᱮᱛᱮ ᱦᱚᱲᱟᱜ ᱚᱱᱠᱟ ᱥᱩᱵᱤᱫᱷᱟ ᱵᱟᱹᱱᱩᱜᱼᱟ ᱛᱚ,
ᱟᱪᱪᱷᱟ ᱦᱮᱸ,
ᱟᱯᱮ ᱥᱮᱫ ᱫᱚ ᱪᱮᱫ ᱞᱮᱠᱟ ᱪᱟᱥ ᱵᱟᱥ ᱫᱚ ᱪᱟᱞᱟᱜ ᱠᱟᱱᱟ?
ᱦᱮᱸ, ᱦᱮᱸ ᱟᱞᱮ ᱥᱮᱫ ᱦᱚᱸ ᱪᱟᱥ ᱵᱟᱥ ᱫᱚ ᱟᱞᱮ ᱥᱮᱫ ᱦᱚᱸ ᱪᱟᱥ ᱵᱟᱥ ᱫᱚ ᱞᱟᱦᱟ ᱠᱷᱚᱱᱟᱜ ᱜᱮ ᱦᱩᱭᱩᱜ ᱠᱟᱱ ᱛᱟᱦᱮᱸᱫ ᱟᱫᱚ ᱱᱚᱜ-ᱚᱭ ᱪᱟᱵᱟ ᱦᱮᱡ ᱩᱛᱟᱹᱨ ᱟᱠᱟᱱᱟ ᱟᱨ ᱜᱷᱩᱴᱩ ᱠᱚᱨᱮᱱᱟᱜ ᱜᱮ ᱢᱤᱫ ᱴᱟᱝ ᱵᱟᱨᱭᱟ ᱥᱟᱨᱮᱡ ᱟᱠᱟᱱᱟ ᱚᱱᱟ ᱠᱚ ᱫᱚ ᱛᱚᱞᱟ ᱠᱚ ᱵᱟᱝ ᱛᱟᱦᱮᱸ ᱠᱟᱱ ᱛᱟᱦᱮᱸᱜᱼᱟ ᱚᱝᱠᱟ ᱵᱟᱝ ᱞᱮ ᱜᱤᱰᱤ ᱟᱠᱟᱫ ᱛᱟᱦᱮᱜ-ᱟ ᱞᱟᱦᱟᱛᱮ ᱟᱫᱚ ᱚᱱᱟ ᱠᱚ ᱵᱟᱝ ᱦᱟᱨᱟ ᱟᱠᱟᱱ ᱛᱟᱦᱮᱸᱫᱼᱟ ᱟᱫᱚ ᱚᱱᱟ ᱠᱷᱟᱹᱛᱤᱨ ᱛᱤᱨ, ᱛᱮ ᱚᱱᱟ ᱜᱷᱩᱴᱩ ᱠᱚ ᱞᱮ ᱜᱮ ᱦᱮᱱᱟᱜᱼᱟ ᱟᱨ ᱵᱟᱠᱷᱟᱱ ᱜᱟᱹᱦᱤᱨᱟᱜ ᱠᱚ ᱫᱚᱞᱮ ᱪᱟᱵᱟ ᱡᱟᱣᱨᱟ ᱠᱟᱜᱼᱟ ᱾
ᱟᱪᱪᱷᱟ ᱟᱪᱷᱟ, ᱟᱯᱮ ᱫᱚ ᱚᱠᱟ ᱞᱮᱠᱟᱱ ᱫᱤᱥᱚᱢ ᱛᱚ ᱱᱚᱝᱠᱟ ᱴᱟᱺᱰᱤ ᱫᱤᱥᱚᱢ ᱵᱩᱨᱩ ᱫᱤᱥᱚᱢ ᱪᱮ ᱱᱚᱝᱠᱟ ᱵᱟᱡᱟᱨ ᱫᱤᱥᱚᱢ?
ᱚ ᱦᱮᱸ ᱟᱞᱮ ᱥᱮᱱ ᱫᱚ ᱵᱤᱨ ᱦᱮᱱᱟᱜᱼᱟ ᱚᱝᱠᱟ ᱵᱩᱨᱩ ᱫᱚ ᱦᱟᱜ ᱵᱟᱝᱼᱟ ᱾ ᱵᱤᱨ ᱫᱤᱥᱚᱢ ᱫᱚ ᱵᱤᱨ ᱫᱤᱥᱚᱢ ᱠᱟᱱ ᱜᱮᱭᱟᱞᱮ ᱵᱩᱨᱩ ᱠᱚ ᱫᱚ ᱱᱟᱜ ᱵᱟᱝ ᱧᱮᱞᱚᱜᱼᱟ ᱾
ᱟᱪᱪᱷᱟ,
ᱦᱮᱸ,
ᱟᱨ ᱟᱯᱮ ᱟᱹᱛᱩ ᱫᱚ ᱳᱸ ᱢᱟᱱᱮ ᱛᱤᱱᱤᱜ ᱜᱟᱱ ᱱᱚᱝᱠᱟ ᱢᱟᱱᱮ ᱚᱲᱟᱜ ᱢᱮᱱᱟᱜᱼᱟ?
ᱟᱪᱪᱷᱟ ᱦᱮᱸ, ᱟᱞᱮ ᱟᱛᱩ ᱫᱚ ᱟᱹᱰᱤ ᱟᱭᱢᱟ ᱚᱲᱟᱜ ᱜᱮ ᱦᱮᱱᱟᱜᱼᱟ, ᱠᱩᱞᱦᱤ ᱫᱚ ᱱᱟᱜ ᱠᱷᱟᱱ ᱨᱟᱥᱤ ᱠᱩᱞᱦᱤ ᱠᱟᱱᱟ ᱟᱨ ᱠᱩᱞᱦᱤ ᱫᱚ ᱟᱹᱰᱤ ᱡᱤᱞᱤᱧ ᱜᱮᱭᱟ ᱟᱨ ᱚᱲᱟᱜ ᱦᱚᱸ ᱟᱹᱰᱤ ᱰᱷᱮᱨ ᱜᱮ ᱦᱮᱱᱟᱜᱼᱟ ᱾ ᱢᱟᱱᱮ ᱥᱟᱸᱜᱮ ᱜᱮᱭᱟ ᱚᱲᱟᱜ ᱛᱮ ᱦᱚᱸ ᱾
ᱟᱪᱪᱷᱟ ᱟᱹᱰᱤ ᱱᱟᱯᱟᱭ ᱩᱰᱩᱜ ᱟᱜ ᱛᱚᱵᱮ ᱟᱨ ᱮᱻᱮᱢ, ᱢᱟᱱᱮ ᱚᱸᱰᱮ ᱫᱚ ᱮᱰᱩᱠᱮᱴᱮᱰ ᱵᱟᱞᱟ ᱰᱷᱮᱨ ᱢᱮᱱᱟᱜ ᱠᱚᱣᱟ, ᱠᱤ ᱱᱚᱝᱠᱟ ᱵᱟᱝ ᱮᱰᱩᱠᱮᱴᱮᱰ ᱵᱟᱞᱟ ᱰᱷᱮᱨ ᱢᱮᱱᱟᱜ
ᱟᱪᱪᱷᱟ ᱦᱮᱸ, ᱡᱷᱚᱛᱚ ᱜᱮ ᱱᱟᱜ ᱥᱚᱢᱟᱱ ᱛᱮ ᱜᱮ ᱦᱮᱱᱟᱜ ᱠᱟᱫ ᱠᱚᱣᱟ ᱾
ᱦᱩᱸ, ᱛᱚ ᱚᱱᱟ ᱠᱚᱨᱮᱱ ᱦᱚᱲ ᱠᱚ ᱫᱚ ᱱᱚᱝᱠᱟ ᱢᱟᱱᱮ ᱱᱚᱠᱨᱤ ᱪᱟᱹᱠᱨᱤ ᱵᱟᱞᱟ ᱫᱚ ᱢᱟᱱᱮ ᱢᱮᱱᱟᱜ ᱠᱚᱣᱟ ᱠᱚᱣᱟᱜ ᱠᱤ ᱟᱯᱷᱤᱨ ᱵᱤᱡᱮᱥ
ᱦᱮᱸ, ᱟᱪᱪᱷᱟ ᱦᱮᱸ᱾
ᱚᱠᱟ ᱞᱮᱠᱟᱱ ᱦᱚᱲ ᱢᱮᱱᱟᱜ ᱠᱚᱣᱟ ᱢᱟᱱᱮ ᱰᱮᱨ ᱢᱟᱱᱮ ᱚᱞ ᱯᱟᱲᱦᱟᱣ ᱠᱟᱛᱮ, ᱪᱟᱹᱠᱨᱤ ᱨᱮ
ᱯᱟᱲᱦᱟᱜ ᱦᱮᱸᱛ ᱚᱞ ᱯᱟᱲᱦᱟᱣ ᱠᱟᱛᱮ ᱡᱮᱢ ᱪᱟᱹᱠᱨᱤᱜᱼᱟ, ᱚᱱᱟ ᱛᱮᱱᱟᱜ ᱵᱟᱝ ᱠᱟᱱᱟ ᱡᱷᱚᱛᱚ ᱦᱚᱲ ᱫᱚᱱᱟᱜ ᱪᱟᱹᱠ ᱪᱟᱹᱠᱨᱤ ᱫᱚ ᱦᱟᱸᱜ ᱵᱟᱢ ᱧᱟᱢᱟ ᱡᱮ, ᱚᱞ ᱯᱟᱲᱦᱟᱣ ᱠᱟᱹᱱᱟᱹᱧ ᱢᱮᱱᱛᱮ ᱜᱤᱧ ᱪᱟᱹᱠᱨᱤ-ᱟ᱾ ᱚᱱᱠᱟ ᱫᱚ ᱱᱟᱜ ᱵᱟᱝ ᱠᱟᱱᱟ, ᱟᱫᱚ ᱚᱞ ᱯᱟᱲᱦᱟᱣ ᱫᱚᱠᱚ ᱚᱞ ᱯᱟᱲᱦᱟᱣ ᱠᱟᱱ ᱜᱮᱭᱟ, ᱢᱟᱱᱮ ᱥᱤᱠᱠᱷᱤᱛᱚ ᱜᱮᱭᱟ ᱠᱚ, ᱚᱸ ᱯᱨᱟᱭ ᱜᱮ ᱟᱫᱚ, ᱚᱱᱠᱟ ᱪᱟᱹᱠᱨᱤ ᱠᱚᱫᱚ ᱱᱟᱜ, ᱡᱷᱚᱛᱚ ᱦᱚᱲ ᱫᱚ ᱱᱟᱜ ᱵᱟᱝᱠᱚ ᱧᱟᱢ ᱠᱟᱜ-ᱟ᱾ ᱢᱟᱱᱮ ᱪᱟᱹᱠᱨᱤ ᱛᱮᱫᱚᱦᱟᱜ, ᱦᱚᱲᱞᱮ ᱜ ᱥᱟᱜᱮ ᱜᱮ ᱨᱮᱦᱚᱸ, ᱠᱤᱱᱛᱩ ᱠᱚᱢ ᱜᱮᱭᱟ ᱱᱟᱜ, ᱚᱱᱟ ᱥᱚᱝᱠᱷᱟ ᱫᱚ᱾
ᱟᱪᱪᱷᱟ ᱱᱤᱛᱚᱝ ᱟᱛᱩ ᱴᱚᱞᱟ ᱠᱚᱨᱮ, ᱧᱮᱞᱚᱜᱚᱜ ᱠᱟᱱᱟ, ᱠᱤ ᱟᱵᱚ ᱟᱛᱩ ᱨᱮ ᱟᱹᱛᱩ ᱠᱚᱨᱮ ᱟᱹᱛᱩ ᱴᱚᱞᱟ ᱠᱚᱨᱮ ᱰᱮᱨ ᱰᱮᱵᱷᱞᱚᱯ ᱵᱟᱝ ᱧᱮᱞᱚᱜᱚᱜ ᱠᱟᱱᱟ, ᱪᱮᱫᱞᱮᱠᱟ ᱦᱳᱭᱱᱟ ᱢᱟᱲᱟᱝ ᱫᱚ ᱜᱚᱲᱚᱢ ᱦᱟᱲᱟᱢ ᱠᱚᱠᱚ ᱛᱟᱦᱮᱸ ᱞᱮᱱᱟ, ᱤᱱᱟᱹ ᱯᱚᱨᱮ ᱵᱩᱥᱩᱵ ᱚᱲᱟᱜ ᱛᱟᱦᱮᱸ ᱞᱮᱱᱟ᱾ ᱤᱱᱟᱹ ᱯᱚᱨᱮ ᱡᱮᱱᱟᱨᱮᱥᱚᱱ ᱱᱚᱝᱠᱟ, ᱪᱮᱧᱡᱽ ᱤᱫᱤᱭᱮᱱᱟ, ᱤᱱᱟᱹ ᱯᱚᱨᱮ ᱴᱟᱞᱤ ᱠᱮᱜᱼᱟ ᱠᱚ ᱾ ᱤᱱᱟᱹ ᱯᱚᱨᱮ ᱵᱚᱱ ᱠᱷᱟᱯᱨᱟ ᱠᱮᱜ-ᱟ, ᱤᱱᱟᱹ ᱯᱚᱨᱮ ᱱᱚᱝᱠᱟ ᱢᱟᱱᱮ ᱪᱷᱟᱫᱽ ᱜᱮ, ᱰᱷᱮᱨ ᱫᱚ ᱵᱚᱫᱚᱞ ᱠᱟᱱᱟ᱾ ᱠᱤ ᱡᱟᱦᱟᱸ ᱱᱟᱦᱱᱟᱜ ᱟᱵᱚᱣᱟᱜ, ᱦᱟᱥᱟ ᱨᱮᱱᱟᱝ ᱚᱲᱟᱜ ᱚᱱᱟ ᱫᱚ, ᱰᱷᱮᱨ ᱵᱟᱭ ᱵᱚᱫᱚᱞ ᱠᱟᱱᱟ᱾ ᱛᱚ ᱟᱨ ᱮᱴᱟᱜ ᱡᱟᱹᱛ ᱠᱚᱵᱚᱱ ᱧᱮᱞ ᱠᱚᱣᱟ, ᱠᱤ ᱩᱱᱠᱩ ᱫᱚ ᱢᱟᱱᱮ, ᱯᱟᱠᱟ ᱫᱚᱞᱟᱱ᱾ ᱵᱮᱥ ᱵᱮᱥ ᱛᱟᱦᱮᱸ ᱡᱚᱢ ᱧᱩ ᱦᱚᱨᱚᱜ ᱵᱟᱸᱫᱮ, ᱟᱠᱚᱣᱟᱜ ᱞᱟᱭᱤᱯᱷ ᱥᱴᱟᱭᱤᱞ ᱜᱮ ᱠᱟᱹᱴᱤᱡ ᱟᱞᱟᱠ ᱧᱚᱜ ᱜᱮᱭᱟ᱾ ᱛᱚ ᱟᱵᱚ ᱥᱟᱱᱛᱟᱲ ᱦᱚᱲᱟᱜ ᱪᱤᱠᱟᱹᱛᱮ, ᱱᱚᱝᱠᱟ ᱵᱟᱭ ᱦᱩᱭᱩᱜ ᱠᱟᱱᱟ᱾
ᱦᱮᱸ ᱩᱱᱠᱩ ᱫᱚ ᱱᱟᱜ ᱠᱷᱟᱱ, ᱟᱠᱚᱣᱟᱜ ᱵᱮᱵᱥᱟ ᱠᱚ ᱧᱮᱞᱟ᱾ ᱡᱮ ᱩᱱᱠᱩ ᱫᱚ, ᱚᱱᱟ ᱵᱮᱵᱥᱟ ᱪᱮᱛᱟᱱ ᱛᱮᱜᱮ ᱟᱠᱚ ᱠᱚ, ᱩᱱᱱᱚᱛᱤ ᱤᱫᱤᱜ-ᱟ, ᱥᱮ ᱞᱟᱦᱟᱥᱮᱱ ᱠᱚ ᱞᱟᱦᱟ ᱤᱫᱤᱜ-ᱟ, ᱥᱮᱲᱟ ᱦᱚᱲ ᱞᱮᱠᱟ ᱠᱚ ᱵᱮᱱᱟᱜ-ᱟ᱾ ᱠᱤᱱᱛᱩ ᱫᱚ ᱱᱟᱜ ᱢᱟᱱᱮ ᱥᱟᱱᱛᱟᱲ ᱫᱚ, ᱧᱮᱞ ᱠᱚᱢ ᱡᱮ ᱩᱱᱟᱹᱜ ᱫᱚ ᱦᱟᱜ-ᱟᱜ ᱴᱟᱠᱟ ᱯᱩᱭᱥᱟ ᱥᱮᱱ ᱠᱷᱚᱱᱟᱜ ᱫᱚ, ᱢᱟᱱᱮ ᱩᱱᱟᱹᱜ ᱫᱚ ᱵᱟᱝᱠᱚ ᱪᱮᱥᱴᱟᱭᱟ ᱵᱟᱹᱫᱽ
ᱦᱮ
ᱤᱤᱥ ᱟᱨ ᱚᱱᱟ ᱵᱮᱵᱽᱥᱟᱭᱤᱧ ᱠᱷᱩᱞᱟᱹᱣᱟ ᱡᱮ ᱮᱴᱟᱜᱟᱜ ᱚᱱᱠᱟ ᱡᱟᱦᱟᱱ ᱵᱮᱵᱥᱟ ᱠᱚ, ᱛᱟᱯᱚᱨᱮ ᱚᱸᱰᱮ ᱠᱷᱚᱱᱟᱜ ᱠᱟᱹᱣᱰᱤ ᱠᱚ ᱨᱚᱡᱽᱜᱟᱨ ᱠᱟᱨ ᱠᱟᱛᱮᱜ ᱤᱧ, ᱟᱸ ᱵᱷᱟᱜᱤ ᱚᱲᱟᱜ ᱤᱧ ᱵᱮᱱᱟᱣᱟ ᱥᱮ ᱢᱟᱨᱟᱝ ᱦᱚᱲᱞᱮ ᱵᱮᱱᱟᱜ-ᱟ᱾ ᱟᱫᱚ ᱱᱟᱦᱟᱜ ᱩᱱᱟᱹᱜ ᱴᱟᱠᱟ ᱠᱚᱫᱚ ᱵᱟᱹᱱᱩᱜ ᱛᱟᱠᱚ ᱛᱮ, ᱟᱫᱚ ᱡᱚᱠᱷᱚᱱ ᱵᱮᱵᱥᱟ ᱵᱮᱱᱟᱣᱼᱟ᱾ ᱛᱚᱠᱷᱚᱱ ᱫᱚ ᱱᱟᱜ ᱟᱭᱢᱟ ᱜᱟᱱ ᱜᱮ, ᱠᱟᱹᱣᱰᱤ ᱠᱚᱛᱚ ᱞᱟᱜᱟᱜ-ᱟ ᱛᱚ, ᱟᱫᱚ ᱚᱱᱟᱜᱮ ᱡᱩᱫᱤ ᱵᱟᱝ ᱛᱟᱦᱮᱱ ᱛᱟᱢᱟ ᱟᱥᱚᱞ ᱨᱮᱜᱮ, ᱚᱱᱟ ᱠᱟᱹᱣᱰᱤ ᱴᱟᱜ ᱛᱟᱦᱚᱞᱮ ᱟᱢᱫᱚ ᱪᱤᱠᱟᱹᱛᱮ, ᱵᱮᱵᱥᱟ ᱫᱚᱢ ᱠᱷᱩᱞᱟᱹᱣᱟ ᱚᱱᱟ ᱠᱷᱟᱹᱛᱤᱨ ᱢᱮᱱᱟᱜ ᱠᱷᱟᱱ᱾ ᱤᱧ ᱢᱚᱱᱮᱭᱮᱜ-ᱟ ᱡᱮ ᱚᱱᱟ ᱚᱱᱠᱟ ᱛᱮᱦᱚᱸ ᱟᱫᱚ, ᱟᱹᱰᱤ ᱛᱟᱭᱱᱚᱢ ᱨᱮᱜᱮ ᱦᱮᱱᱟᱜ ᱵᱚᱣᱟ, ᱚᱲᱟᱜ ᱫᱩᱣᱟᱹᱨ ᱥᱮᱱ ᱠᱷᱚᱱᱟᱜ ᱦᱚᱸ
ᱮᱠᱫᱚᱢ ᱥᱟᱹᱨᱤ ᱠᱟᱛᱷᱟ ᱵᱮᱤᱱ ᱞᱟᱹᱭ ᱠᱟᱜᱼᱟ, ᱟᱹᱰᱤ ᱟᱹᱰᱤ ᱟᱭᱢᱟ ᱥᱟᱨᱦᱟᱣ, ᱵᱮᱥ ᱠᱟᱛᱷᱟ ᱞᱟᱹᱭ ᱵᱟᱠᱷᱨᱟ ᱛᱮ
ᱮᱠᱫᱚᱢ ᱡᱟᱦᱟᱸ ᱠᱟᱛᱷᱟ ᱵᱤᱱᱢ ᱞᱟᱹᱭ ᱠᱟᱜᱼᱟ, ᱱᱚᱣᱟ ᱮᱠᱫᱚᱢ ᱮᱠᱟᱞ ᱜᱮ ᱥᱟᱹᱨᱤ ᱩᱛᱟᱹᱨ ᱜᱮᱭᱟ᱾ ᱦᱮᱸᱥᱮ, ᱟᱨ ᱦᱩᱸ ᱛᱚ ᱱᱤᱛᱚᱜ ᱱᱚᱝᱠᱟ ᱢᱟᱱᱮ ᱡᱮᱞᱮᱠᱟ ᱵᱤᱱ ᱞᱟᱹᱭ ᱠᱮᱜ-ᱟ ᱟᱹᱰᱤ ᱱᱟᱯᱟᱭ ᱱᱟᱯᱟᱭ ᱜᱟᱞᱢᱟᱨᱟᱣ ᱵᱤᱱ ᱞᱟᱹᱭ ᱠᱮᱜ-ᱟ ᱡᱟᱦᱮᱛᱩ ᱚᱞᱚᱜ ᱯᱟᱲᱦᱟᱣ ᱠᱟᱛᱮᱱ ᱠᱤᱱ ᱪᱚᱠᱚᱨᱤ, ᱪᱟᱹᱠᱨᱤ ᱜᱮᱵᱚᱱ ᱠᱚᱨᱟᱣᱟ ᱚᱱᱠᱟᱱ ᱠᱟᱛᱷᱟ ᱵᱟᱝ ᱠᱟᱱᱟ ᱠᱤ ᱚᱞᱚᱜ ᱯᱟᱲᱦᱟᱣ ᱞᱮᱱᱠᱷᱟᱱ ᱜᱮ ᱱᱚᱠᱨᱤ ᱪᱟᱹᱠᱨᱤ ᱦᱩᱭ ᱜᱚᱫᱚᱜ-ᱟ ᱱᱚ ᱠᱟᱛᱷᱟ ᱦᱚᱸ ᱵᱟᱝ ᱠᱟᱱᱟ ᱟᱨ ᱱᱤᱛᱚᱜ ᱠᱟᱱ ᱡᱟ ᱧᱮᱞᱚᱜ ᱠᱟᱱᱟ ᱠᱤ ᱫᱮᱥ ᱫᱩᱱᱤᱭᱟᱹᱨᱮ ᱡᱟᱦᱟᱸᱭ ᱜᱮ ᱱᱚᱝᱠᱟ ᱵᱮᱵᱽᱥᱟᱭ ᱠᱤᱝ ᱵᱟᱝ ᱵᱤᱡᱽᱱᱮᱥᱮ ᱪᱟᱹᱞᱩ ᱠᱟᱜ-ᱟ ᱛᱚ ᱩᱱᱠᱩ ᱜᱮ ᱡᱮᱛᱮ ᱠᱷᱚᱱᱟᱜ ᱠᱤᱥᱟᱹᱬ ᱦᱚᱲ ᱫᱚ ᱢᱮᱱᱟᱜ ᱟᱠᱟᱫ ᱠᱚᱣᱟ ᱴᱟᱠᱟ ᱯᱩᱭᱥᱟ ᱠᱟᱹᱣᱰᱤ ᱦᱚ ᱩᱱᱠᱩ ᱴᱷᱮᱜ ᱰᱷᱮᱨ ᱢᱮᱱᱟᱜ-ᱟ᱾ ᱚᱞᱚᱜ ᱯᱟᱲᱦᱟᱣ ᱠᱟᱛᱮᱭᱟ ᱱᱚᱠᱨᱤ, ᱪᱟᱹᱠᱨᱤ ᱠᱟᱛᱮᱜ ᱫᱚ ᱡᱤᱵᱚᱱ ᱜᱮ ᱠᱷᱟᱸᱰᱟᱣ ᱟᱠᱟᱱᱟ ᱪᱩᱠᱤ ᱨᱮᱸᱜᱮᱡᱽ ᱠᱷᱚᱱᱟᱝ ᱮ ᱵᱟᱸᱧᱪᱟᱣ ᱢᱮᱭᱟ ᱚᱞᱚᱜ ᱯᱟᱲᱦᱟᱣ ᱠᱤᱱᱛᱩ ᱢᱟᱱᱮ ᱡᱟᱦᱟᱸ ᱞᱟᱭᱤᱯᱷ ᱥᱴᱟᱭᱤᱞ ᱢᱤᱫᱴᱮᱱ ᱮᱴᱟᱜ ᱦᱚᱲ ᱞᱮᱠᱟ ᱫᱚᱨᱠᱟᱨᱚᱜ-ᱟ ᱠᱟᱱᱟ ᱛᱚ ᱚᱱᱠᱟ ᱫᱚᱱ ᱦᱟᱸᱜ ᱵᱟᱵᱚᱱ ᱤᱭᱟᱹᱠᱟᱜ-ᱟ ᱛᱚ ᱱᱚᱣᱟ ᱢᱮᱱ ᱦᱩᱭᱩᱜ ᱠᱟᱱᱟ ᱠᱤ ᱟᱵᱚ ᱦᱚᱸᱵᱚᱱ ᱱᱚᱝᱠᱟ ᱜᱮᱵᱚᱱ ᱪᱮᱥᱴᱟ ᱞᱮᱠᱷᱟᱱ ᱚᱞᱚᱜ ᱯᱟᱲᱦᱟᱣ ᱧᱚᱜ ᱠᱟᱛᱮᱱ ᱢᱟᱱᱮ ᱵᱮᱵᱽᱥᱟ ᱥᱮᱫ ᱵᱚᱱ ᱞᱟᱦᱟᱜ ᱠᱷᱟᱱ ᱫᱚ
ᱦᱮᱸ᱾
ᱛᱚ ᱦᱩᱭ ᱫᱟᱲᱮᱭᱟᱜ-ᱟ ᱦᱤᱡᱩᱜ ᱠᱟᱱ ᱫᱤᱱ ᱟᱵᱚᱨᱮᱱ ᱡᱮᱱᱟᱨᱮᱥᱚᱱ ᱡᱟᱦᱟᱸᱭ ᱢᱮᱱᱟᱜ ᱠᱚᱣᱟ ᱦᱩᱸ ᱩᱱᱠᱩᱣᱟᱜ ᱢᱟᱱᱮ ᱩᱱᱠᱩᱣᱟᱜ ᱞᱟᱭᱤᱯᱷ ᱥᱴᱟᱭᱤᱞ ᱵᱷᱟᱹᱜᱤᱛᱮ ᱢᱟᱱᱮ ᱢᱮᱱᱟᱜ ᱛᱟᱠᱚᱣᱟ᱾
ᱦᱮᱸ ᱦᱮᱸ᱾
ᱦᱩᱸ ᱦᱩᱸ᱾
ᱦᱩᱭ ᱫᱟᱲᱮᱭᱟᱜ-ᱟ ᱠᱤᱪᱷᱩ ᱜᱟᱱ ᱦᱚᱲ ᱫᱚ ᱱᱚᱝᱠᱟ ᱡᱟᱱᱠᱟᱨᱤ ᱚᱵᱷᱟᱵ ᱛᱮᱦᱚᱸ ᱵᱮᱵᱽᱥᱟᱭ ᱵᱟᱝᱵᱚᱱ ᱵᱟᱰᱟᱭᱟ ᱠᱤ ᱚᱠᱟ ᱞᱮᱠᱟᱢ ᱵᱚ ᱵᱮᱵᱽᱥᱟ ᱞᱮᱠᱷᱟᱱ ᱫᱚ ᱢᱟᱱᱮ ᱯᱩᱭᱥᱟ ᱴᱟᱠᱟ ᱠᱟ ᱠᱟᱢᱟᱜᱚᱜ-ᱟ ᱠᱤᱱᱛᱩ ᱡᱮᱢᱚᱱ ᱦᱩᱭᱱᱟ ᱧᱩᱛ ᱨᱮ ᱡᱩᱫᱤ ᱟᱵᱚ ᱠᱚ ᱢᱮᱛᱟ ᱵᱚᱱᱟ ᱞᱟᱞᱴᱮᱱ ᱥᱟᱵ ᱠᱟᱛᱮᱱ ᱠᱤᱢᱵᱟᱱ ᱰᱤᱵᱨᱤ ᱥᱟᱵ ᱠᱟᱛ ᱛᱮᱱ ᱚᱱᱟ ᱢᱟ ᱰᱷᱮᱨ ᱵᱟᱭ ᱢᱟᱨᱥᱟᱞᱚᱜ-ᱟ ᱟᱨ ᱠᱚ ᱢᱮᱛᱟ ᱵᱚᱱᱟ ᱪᱟᱨ ᱠᱤᱞᱳᱢᱤᱴᱟᱨ ᱜᱟᱱ ᱫᱩ ᱥᱮᱱᱚᱜ ᱢᱮ᱾ ᱛᱚ ᱡᱚᱛᱚ ᱠᱚ ᱟᱵᱚ ᱢᱟᱱᱮ ᱵᱟᱨ ᱥᱴᱮᱯ ᱵᱟᱵᱚᱱ ᱢᱟᱲᱟᱝᱟ ᱛᱚᱯᱛᱚᱯ ᱚᱱᱟ ᱟᱨᱥᱟᱞ ᱢᱟᱲᱟᱝ ᱥᱮᱫ ᱵᱟᱵ ᱧᱮᱧᱟᱢ ᱫᱟᱲᱮᱭᱟᱜ-ᱟ ᱟᱪᱪᱷᱟ ᱦᱮᱸ᱾ ᱛᱚ ᱚᱱᱟᱛᱮ ᱟᱵᱚ ᱦᱚ ᱵᱚᱱ ᱪᱷᱩᱴᱟᱹᱜ-ᱟ ᱱᱚᱝᱠᱟ ᱚ ᱦᱚᱯ ᱪᱷᱚᱴᱟ ᱢᱚᱴᱟ ᱵᱮᱵᱽᱥᱟᱭ ᱜᱮᱵᱚᱱ ᱮᱛᱚᱦᱚᱵ ᱵᱟ ᱠᱤᱱᱛᱩ ᱟᱵᱚ ᱵᱚᱱ ᱮᱦᱚᱵ ᱞᱮᱠᱷᱟᱱ ᱟᱹᱰᱤ ᱱᱟᱯᱟᱭᱚᱜ-ᱟ᱾
ᱦᱮᱸ ᱱᱤᱛᱳᱜ ᱫᱚ ᱱᱟᱦᱟᱸᱜ ᱧᱮᱞᱚᱜ ᱠᱟᱱᱟ ᱮ ᱵᱮᱵᱽᱥᱟ ᱥᱟᱶᱛᱮ ᱚᱞᱚᱜ ᱯᱟᱲᱦᱟᱜ ᱫᱚ ᱟᱹᱰᱤᱜᱮ ᱡᱟᱹᱨᱩᱲᱟᱱ ᱜᱮᱭᱟ᱾ ᱟᱨᱫᱚ ᱦᱟᱸᱜ ᱚᱞᱚᱜ ᱯᱟᱲᱦᱟᱜ ᱡᱩᱫᱤ ᱟᱻ ᱵᱟᱢ ᱥᱮᱬᱟ ᱞᱮᱜ ᱠᱷᱟᱱ ᱦᱟᱸᱜ ᱟᱫᱚ ᱚᱱᱠᱟ ᱵᱮᱵᱽᱥᱟ ᱞᱮᱠᱟᱛᱮᱫᱚ ᱟᱢᱫᱚ ᱞᱟᱦᱟ ᱥᱮᱱ ᱫᱚ ᱱᱟᱦᱟᱸᱜ ᱵᱟᱢ ᱢᱟᱲᱟᱝ ᱫᱟᱲᱮᱭᱟᱜ-ᱟ ᱟᱨ ᱱᱚᱣᱟ ᱡᱩᱜᱽ ᱨᱮᱫᱚ ᱚᱞᱚᱜ ᱯᱟᱲᱦᱟᱜ ᱫᱚ ᱟᱹᱰᱤᱜᱮ ᱥᱮᱬᱟ ᱩᱪᱤᱛ ᱠᱟᱱ ᱜᱮᱭᱟ᱾
ᱮᱠᱫᱚᱢ ᱥᱟᱹᱨᱤ ᱠᱟᱛᱷᱟ᱾
ᱦᱮᱸ ᱚᱞᱚᱜ ᱛᱟᱦᱚᱞᱮ ᱫᱚ ᱵᱟᱢ ᱥᱮᱬᱟ ᱞᱮᱠᱷᱟᱱ ᱮᱸ ᱡᱤᱵᱚᱱ ᱦᱚᱸ ᱟᱢ ᱫᱚ ᱢᱟᱲᱟᱝ ᱥᱮᱱ ᱫᱚ ᱱᱟᱦᱟᱸᱜ ᱵᱟᱢ ᱠᱷᱟᱸᱰᱟᱣ ᱫᱟᱲᱮᱭᱟᱜ-ᱟ᱾ ᱠᱤᱱᱛᱩ ᱩᱱᱟᱹᱜ ᱞᱟᱦᱟ ᱨᱮ ᱡᱚᱠᱷᱚᱱ ᱜᱚᱲᱚᱢ ᱦᱟᱲᱟᱢ ᱛᱟᱠᱚ ᱠᱚ ᱛᱟᱦᱮᱸ ᱠᱟᱱ ᱛᱟᱦᱮᱸᱱᱟ ᱛᱚᱠᱷᱚᱱ ᱫᱚ ᱚᱞᱚᱜ ᱯᱟᱲᱦᱟᱜ ᱫᱚ ᱚᱱᱠᱟ ᱵᱟᱝ ᱠᱚᱻ ᱵᱟᱲᱟᱭ ᱛᱟᱸᱦᱮᱫ ᱨᱮᱸᱦᱚᱸ ᱟ ᱟᱠᱚ ᱞᱮᱠ ᱚᱱᱠᱟ ᱜᱮ ᱴᱷᱤᱠ ᱢᱚᱛᱚ ᱜᱮ ᱡᱤᱵᱚᱱ ᱫᱚᱠᱚ ᱠᱷᱟᱸᱰᱟᱣᱮᱫ ᱛᱟᱦᱮᱸᱱᱟ ᱠᱤᱱᱛᱩ ᱱᱤᱛᱚᱜ ᱠᱟᱨ ᱡᱩᱜᱽ ᱨᱮᱫᱚ ᱚᱱᱠᱟ ᱫᱚ ᱵᱟᱝ ᱧᱮᱞᱚᱜ ᱠᱟᱱᱟ᱾
ᱦᱩᱸ ᱦᱩᱸ ᱱᱤᱛᱚᱜ ᱱᱚᱝᱠᱟᱱ ᱟᱵᱚ ᱡᱩᱜᱽ ᱨᱮᱵᱚᱱ ᱵᱚᱞᱚ ᱠᱟᱱᱟ ᱱᱤᱛᱚᱜ ᱡᱮᱱᱟᱨᱮᱥᱚᱱ ᱡᱟᱸᱦᱟ ᱟ ᱡᱮᱱ ᱡᱤ ᱡᱮᱱᱟᱨᱮᱥᱟᱱ ᱡᱟᱸᱦᱟ ᱵᱚᱱ ᱪᱟᱞᱟᱜ ᱠᱟᱱᱟ᱾
ᱦᱮᱸ
ᱛᱚ ᱱᱤᱛᱚᱝ ᱫᱚ ᱡᱩᱫᱤ ᱠᱤᱪᱷᱩ ᱚᱞᱚᱜ ᱯᱟᱲᱦᱟᱣ ᱠᱟᱛᱮ ᱠᱚᱢ ᱚᱞᱚᱜ ᱯᱟᱲᱦᱟᱣ ᱠᱟᱛᱮ ᱦᱚᱸ ᱡᱩᱫᱤ ᱱᱤᱡᱮ ᱵᱩᱫᱽᱫᱷᱤ ᱫᱤᱥᱟᱹ ᱵᱚ ᱠᱷᱟ ᱠᱷᱟᱴᱟᱣᱟ ᱮᱱᱛᱮ ᱨᱮᱸᱦᱚ ᱚᱻ ᱡᱮᱢᱚᱱ ᱱᱤᱛᱚᱜ ᱚᱱᱞᱟᱹᱭᱤᱱ ᱡᱩᱜᱽ ᱠᱟᱱᱟ ᱦᱮᱸ ᱪᱮ᱾ ᱟᱨ ᱱᱤᱛ ᱱᱤᱛᱚᱜ ᱡᱩᱫᱤ ᱠᱤᱪᱷᱩᱠ ᱱᱚᱝᱠᱟ ᱵᱚᱱ ᱮ ᱪᱮᱫ ᱧᱚᱜᱚᱜᱼᱟ ᱡᱮᱞᱮᱠᱟ ᱦᱩᱭᱱᱟ ᱯᱨᱤᱞᱟᱱᱥᱤᱝ᱾
ᱦᱩᱸ ᱤᱭᱩᱴᱩᱵᱟᱨ ᱠᱨᱤ ᱠᱨᱤᱭᱮᱴᱟᱨ ᱯᱷᱮᱨ ᱠᱚᱱᱴᱮᱱᱴ ᱠᱨᱤᱭᱮᱴᱟᱨ᱾ ᱴᱟᱨ ᱮᱰᱤᱴᱟᱨ ᱦᱩᱸ᱾
ᱦᱮᱸ
ᱱᱚᱣᱟ ᱠᱚᱦᱚᱸ ᱵᱚᱱ ᱪᱮᱫ ᱭᱟ ᱯᱷᱤᱨ ᱥᱴᱚᱠ ᱢᱟᱨᱠᱮᱴ ᱥᱮᱭᱟᱨ᱾ ᱵᱟᱡᱟᱨ ᱱᱚᱣᱟ ᱠᱚ ᱨᱮᱸᱦᱚ ᱵᱚᱱ᱾ ᱪᱮᱫᱚᱜᱼᱟ ᱪᱮ ᱛᱚ ᱱᱚᱣᱟ ᱠᱚᱛᱮ ᱦᱚᱸ ᱟᱵᱚ ᱢᱟᱱᱮ ᱯᱩᱭᱥᱟ ᱴᱟᱠᱟ ᱠᱟᱢᱟᱣ ᱨᱮᱱᱟᱝ ᱟᱹᱰᱤ ᱟᱥᱟᱱ ᱡᱟᱹᱨᱤᱭᱟ ᱟᱨ ᱵᱚᱱ ᱤᱭᱟᱹ ᱫᱟᱲᱮᱭᱟᱜᱼᱟ ᱵᱮᱱᱟᱣ ᱫᱟᱲᱮᱭᱟᱜᱼᱟ᱾
ᱦᱮᱸ ᱛᱟᱦᱚᱞᱮ ᱠᱷᱟᱱ ᱦᱮᱸ ᱞᱟᱹᱭᱮᱜᱼᱟ ᱞᱤᱧ ᱡᱮ ᱟᱯᱮ ᱥᱮᱱ ᱫᱚ ᱵᱟᱡᱟᱨ ᱫᱚ ᱵᱟᱡᱟᱨ ᱟᱯᱮᱴᱷᱮᱱ ᱠᱷᱚᱱᱟᱜ ᱫᱚ ᱵᱟᱡᱟᱨ ᱫᱚ ᱥᱟᱺᱜᱤᱧ ᱜᱮᱭᱟ ᱥᱮ ᱥᱩᱨ ᱨᱮᱜᱮ ᱦᱮᱱᱟᱜᱼᱟ? ᱚᱱᱠᱟ ᱥᱚᱦᱚᱨ ᱵᱟᱡᱟᱨ ᱠᱚ᱾
ᱦᱮᱸ ᱟᱞᱮ ᱱᱚᱝᱠᱟᱱ ᱡᱟᱭᱜᱟ ᱨᱮ ᱢᱮᱱᱟᱜ ᱜᱮ ᱟᱨ ᱵᱟᱡᱟᱨ ᱠᱚᱦᱚᱸ ᱢᱟᱱᱮ ᱡᱮᱛᱮ ᱱᱟᱜ ᱜᱮ ᱥᱩᱨ ᱨᱮᱜᱮ ᱫᱷᱟᱨᱟ ᱢᱮᱱᱟᱜᱼᱟ᱾ ᱵᱞᱚᱠ ᱦᱚᱸ ᱥᱩᱨ ᱨᱮᱜᱮ ᱛᱷᱟᱱᱟ ᱦᱚᱸ ᱥᱩᱨ ᱨᱮᱜᱮ ᱦᱚᱥᱯᱤᱴᱟᱞ ᱦᱚᱸ ᱥᱩᱨ ᱨᱮᱜᱮ᱾ ᱡᱮ ᱟᱨ ᱱᱚᱛᱮ ᱵᱩᱨᱩ ᱠᱚᱦᱚᱸ ᱥᱩᱨ ᱨᱮᱜᱮ ᱢᱮᱱᱟᱜᱼᱟ᱾
ᱟᱪᱪᱷᱟ ᱦᱮᱸ ᱵᱤᱨ ᱵᱩᱨᱩ ᱠᱚᱨᱮ ᱢᱟᱞᱤᱧ ᱟᱸᱡᱚᱢ ᱟᱠᱟᱫᱼᱟ ᱦᱮᱸ᱾ ᱮᱸ ᱞᱟᱹᱭᱮᱜᱼᱟ ᱵᱤᱱ ᱡᱮ ᱵᱩᱨᱩ ᱥᱩᱨ ᱨᱮᱱ ᱠᱟᱱᱟ ᱵᱤᱱ, ᱦᱮ ᱟ ᱵᱤᱨ ᱵᱩᱨᱩ ᱠᱚᱨᱮ ᱢᱟᱞᱤᱧ ᱟᱸᱡᱚᱢ ᱟᱠᱟᱫ ᱡᱮ ᱢᱟᱨᱟᱝ ᱢᱟᱨᱟᱝ ᱡᱤᱵᱽ ᱡᱤᱭᱟᱹᱞᱤ ᱠᱚᱠᱚ ᱛᱟᱸᱦᱮᱱᱟ ᱡᱮ ᱵᱚᱛᱚᱨᱟᱱ ᱡᱤᱵᱽ ᱡᱤᱭᱟᱹᱞᱤ᱾ ᱦᱟᱹᱛᱤ ᱠᱚ ᱛᱟᱹᱨᱩᱵ ᱠᱚ ᱛᱟᱦᱚᱞᱮ ᱩᱱᱠᱩ ᱠᱚᱫᱚ ᱠᱚ ᱧᱮᱞᱚᱜ ᱜᱮᱭᱟ ᱥᱮ ᱵᱟᱝᱟ ᱚᱱᱟ ᱟᱯᱮ ᱚᱱᱟ ᱵᱤᱨ ᱵᱩᱨᱩ ᱠᱚᱨᱮ ᱫᱚ?
ᱵᱟᱝ ᱜᱮ ᱱᱚᱣᱟ ᱠᱚᱨᱮ ᱫᱚ ᱚᱱᱠᱟᱱ ᱠᱚᱫᱚ ᱵᱟᱠᱚ ᱧᱮᱞᱚᱜᱚᱜᱼᱟ, ᱟᱨ ᱱᱩᱠᱩ ᱥᱩᱠᱨᱤ ᱠᱚ ᱜᱮ ᱱᱟᱜ ᱠᱩᱞᱟᱹᱭ ᱠᱚ᱾ ᱟᱨ ᱱᱩᱠᱩ ᱛᱩᱭᱩ ᱠᱚ ᱱᱩᱠᱩ ᱫᱚ ᱱᱟᱜ ᱠᱚᱻ ᱧᱮᱞ ᱵᱟᱲᱟᱜ ᱜᱮᱭᱟ, ᱠᱤᱱᱛᱩ
ᱦᱮᱸ
ᱡᱮ ᱡᱮᱢᱚᱱ ᱡᱚᱱᱛᱩ ᱦᱩᱭᱱᱟ ᱱᱩᱠ᱾ ᱠᱚ ᱦᱟᱛ ᱫᱲᱩᱵ ᱦᱩᱭᱱᱟ, ᱦᱩ ᱪᱮᱴᱨᱟ ᱦᱩᱭᱱᱟ ᱱᱩᱠᱩ ᱱᱚᱝᱠᱟᱱ ᱠᱚᱫᱚ ᱱᱟᱜᱷ ᱵᱟᱠᱚ ᱧᱮᱞ ᱟᱠᱟᱣᱱᱟ᱾ ᱦᱩᱸ
ᱦᱮᱸ ᱟᱞᱮ ᱥᱮᱱ ᱦᱚᱸ ᱚᱱᱠᱟ ᱜᱮ ᱮ ᱵᱤᱨ ᱦᱮᱱᱟᱜᱼᱟ, ᱩᱱᱠᱩ ᱢᱟᱨᱟᱝ ᱢᱟᱨᱟᱝ ᱡᱤᱵᱽ ᱡᱤᱭᱟᱹᱞᱤ ᱠᱚᱫᱚ ᱵᱚᱛᱚᱨᱟᱱ ᱡᱤᱵᱽ ᱡᱤᱭᱟᱹᱞᱤ ᱠᱚᱫᱚ ᱦᱟᱹᱛᱤ ᱠᱚᱫᱚ ᱱᱟᱜ ᱵᱟᱝ ᱠᱚ ᱧᱮᱞᱚᱜ ᱜᱮᱭᱟ᱾ ᱩᱱᱠᱩ ᱠᱟᱹᱴᱤᱡ ᱠᱟᱹᱴᱤᱡ ᱠᱩᱡ ᱠᱚᱜᱮ ᱠᱚ ᱧᱮᱞᱚᱜᱼᱟ᱾ ᱠᱩᱞᱟᱹᱭ, ᱨᱩᱰᱟᱹ, ᱛᱩᱭᱩ, ᱠᱷᱤᱠᱲᱤ, ᱦᱟᱰᱜᱟᱨ ᱩᱱᱠᱩ ᱢᱟ ᱦᱮᱱᱟᱜ ᱟᱠᱟᱫ ᱠᱚᱜᱮᱭᱟ᱾ ᱩᱱᱠᱩ ᱠᱚᱜᱮ ᱠᱚ ᱧᱮᱞ ᱧᱟᱢᱚᱜ ᱜᱮᱭᱟ ᱟᱨ ᱦᱟᱹᱛᱤ ᱠᱚᱫᱚ ᱦᱟᱜ ᱚᱱᱠᱟ ᱫᱚ ᱵᱟᱝ ᱠᱚ ᱧᱮᱞ ᱧᱟᱢᱚᱜᱼᱟ᱾
ᱦᱳᱭ ᱦᱳᱭ᱾ ᱱᱤᱛ ᱫᱚᱱᱟᱜ ᱱᱚᱸᱰᱮ ᱠᱷᱚᱱᱟᱜ ᱥᱟᱴᱴᱤ ᱠᱤᱞᱳ ᱥᱟᱴ ᱠᱤᱞᱳᱢᱤᱴᱟᱨ᱾ ᱦᱮᱸ ᱦᱮᱸ ᱦᱮᱸ ᱦᱳᱭ᱾
ᱦᱳᱭ ᱟᱫᱚ ᱩᱱᱠᱩ ᱫᱚ ᱱᱟᱸᱦᱜ ᱡᱮᱞ ᱠᱟᱱ ᱱᱚᱝᱠᱟ ᱦᱩᱭᱱᱟ, ᱦᱳᱭ ᱱᱮᱛᱳᱜ ᱦᱩᱲᱩ ᱵᱚᱱ ᱪᱟᱥ ᱮᱜᱼᱟ᱾ ᱪᱟᱥ ᱡᱚᱠᱷᱚᱱ ᱜᱮᱞᱮᱜᱼᱟ ᱵᱤᱞᱤᱜᱼᱟ ᱩᱱ ᱠᱷᱚᱱ ᱦᱟᱜ ᱟᱠᱚ ᱦᱚᱸᱠᱚ ᱡᱚᱢ ᱡᱚᱠᱷᱚᱱ ᱵᱟᱠᱚ ᱧᱟᱢᱟ ᱛᱚ ᱞᱟᱛᱟᱨ ᱛᱮᱠᱚ ᱟᱬᱜᱚᱱᱟ᱾
ᱦᱮᱸ ᱦᱮᱸ ᱦᱮᱸ᱾
ᱟᱞᱮ ᱫᱚ ᱱᱟᱦᱟᱜ ᱥᱟᱴ ᱠᱤᱞᱳᱢᱤᱴᱟᱨ ᱜᱟᱱ ᱦᱩᱭᱩᱜᱼᱟ ᱱᱚᱝᱠᱟ ᱠᱤ ᱴᱟᱴᱟ ᱡᱟᱦᱟᱸ ᱡᱟᱢᱥᱮᱫᱽᱯᱩᱨ ᱱᱟᱦᱟᱜ᱾ ᱢᱚᱞᱮᱜᱼᱟ ᱛᱚ ᱱᱚᱰᱮ ᱟᱞᱮ ᱠᱷᱚᱱᱷᱟᱜ ᱫᱚ ᱱᱷᱟᱜ ᱥᱟᱴ ᱠᱤᱞᱳᱢᱤᱴᱟᱨ ᱢᱟᱱᱮ ᱴᱟᱴᱟ ᱡᱟᱢᱥᱮᱫᱽᱯᱩᱨ᱾
ᱟᱪᱪᱷᱟ ᱦᱮᱸ ᱟᱪᱪᱷᱟ᱾ ᱛᱟᱦᱚᱴᱟᱞᱮ ᱛᱚ ᱢᱟᱨᱟᱝ ᱵᱟᱡᱟᱨ ᱥᱩᱨ ᱨᱮᱜᱮ ᱦᱮᱱᱟᱜ ᱠᱟᱜ ᱯᱮᱭᱟ᱾
ᱦᱮᱸ ᱦᱮᱸ ᱦᱮᱸ ᱢᱟᱨᱟᱢ ᱵᱟᱡᱟᱨ᱾